ᱴᱟᱹᱝ
ᱦᱮᱞᱳᱣ ᱾
ᱦᱮᱸᱻ, ᱱᱟᱯᱟᱭ ᱜᱮᱭᱟ ᱵᱮᱱ?
ᱦᱳᱭ ᱱᱟᱯᱟᱭ ᱜᱮᱭᱟᱞᱤᱧ ᱱᱤᱭᱟᱹ ᱵᱮᱲᱟ ᱫᱚ, ᱟᱵᱮᱱ?
ᱟᱹᱞᱤᱧ ᱦᱚᱸ ᱟᱹᱞᱤᱧ ᱦᱚᱸ᱾
ᱟᱪᱪᱷᱟ ᱟᱪᱪᱷᱟ᱾
ᱪᱮᱫ ᱠᱚ ᱛᱟᱦᱚᱞᱮ ᱠᱟᱹᱢᱤ ᱵᱟᱲᱟ ᱦᱳᱭᱳᱜ ᱠᱟᱱᱟ?
ᱠᱟᱢᱤ ᱫᱚ ᱱᱤᱛᱚᱜ ᱫᱚ ᱚᱝᱠᱟ ᱱᱤᱛᱚᱜ ᱫᱚ ᱵᱟᱝ ᱵᱟᱹᱫᱽ ᱵᱟᱹᱭᱦᱟᱹᱲ ᱠᱚᱨᱮ ᱜᱮ ᱟᱫᱚ ᱪᱮᱫ ᱵᱮᱱ ᱠᱟᱹᱢᱤᱭᱟ᱾
ᱟᱪᱪᱷᱟ ᱟᱪᱪᱷᱟ ᱛᱟᱦᱚᱞᱮ, ᱦᱟᱹᱠᱩ ᱠᱚ ᱫᱚᱢᱚᱭ ᱵᱮᱱ ᱡᱚᱢᱮᱫ ᱠᱚᱣᱟ ᱛᱚ ᱛᱚᱵᱮ?
ᱫᱚᱢᱮ ᱢᱟᱱᱮ, ᱫᱤᱱ ᱦᱤᱞᱳᱜ ᱞᱤᱧ ᱥᱟᱵ ᱠᱚ ᱟᱫᱚ ᱪᱮᱫ ᱵᱮᱱ ᱞᱟᱹᱭᱟ ᱞᱟᱦᱟ ᱞᱮᱠᱟ ᱫᱚ ᱱᱤᱛᱚᱜ ᱫᱚ ᱵᱟᱠᱚ ᱧᱟᱢᱚᱜ ᱠᱟᱱᱟ ᱩᱱᱟᱹᱜ ᱦᱟᱹᱠᱩ ᱫᱚ᱾
ᱮ ᱪᱮᱫᱟᱜ ᱚᱝᱠᱟ ᱫᱚ?
ᱵᱟᱹᱫᱽ ᱵᱟᱹᱭᱦᱟᱹᱲ ᱨᱮ ᱦᱟᱹᱠᱩ ᱜᱮ ᱩᱱᱟᱹᱜ ᱵᱟᱝ ᱠᱚ ᱧᱟᱯᱟᱢ ᱟᱠᱟᱱᱟ ᱱᱤᱛᱚᱜ ᱫᱚ ᱦᱟᱹᱠᱩ ᱵᱟᱝ, ᱠᱟᱴ ᱠᱚᱢ ᱵᱟᱝ, ᱜᱚᱝᱜᱷᱟ ᱦᱚᱸ ᱵᱟᱝ᱾
ᱟᱪᱪᱷᱟ ᱟᱪᱪᱷᱟ ᱾ ᱦᱮᱸ ᱦᱮᱸ ᱱᱮᱛᱟᱨ ᱫᱚ ᱡᱟ ᱥᱟᱨ ᱠᱚᱠᱚ ᱮᱢᱟᱜ ᱠᱟᱱᱟ ᱟᱨ ᱟᱞᱚ ᱵᱮᱱ ᱞᱟᱹᱭᱟ᱾
ᱦᱩᱸ᱾
ᱟᱹᱰᱤ ᱡᱳᱨ ᱥᱟᱨ ᱠᱚ ᱮᱢᱟᱜ ᱠᱟᱱᱟ ᱠᱚ, ᱢᱟᱱᱮ ᱚᱛᱤᱨᱤᱠᱛᱚ ᱟᱹᱞᱤᱧ ᱦᱚᱸ ᱢᱟᱱᱟᱣ ᱫᱟᱞᱤᱧ ᱦᱮᱸ ᱥᱟᱨ ᱠᱚ ᱥᱟᱨ ᱠᱚᱦᱚᱸ ᱮᱢ ᱫᱚᱨᱠᱟᱨᱚᱜ ᱠᱟᱱᱟ᱾
ᱦᱮᱸ ᱠᱤᱱᱛᱩ ᱱᱚᱣᱟ ᱫᱚ ᱳᱴᱷᱮᱱ ᱟᱹᱰᱤ ᱜᱟᱱ ᱜᱮᱠᱚ ᱮᱢᱟᱜ ᱠᱟᱱᱟ᱾
ᱱᱤᱭᱟᱹ ᱫᱚ ᱚᱛᱤᱨᱤᱠᱛᱚᱜ ᱠᱟᱱᱟ ᱥᱮ ᱟᱫᱚ
ᱦᱮᱸ᱾
ᱤᱱᱟᱹ ᱜᱮ ᱤᱱᱟᱹ ᱠᱷᱟᱹᱛᱤᱨ ᱦᱚᱸ ᱟᱞᱮ ᱥᱮᱜ ᱦᱚᱸ ᱩᱱᱟᱹᱜ ᱴᱟᱜ ᱫᱚ ᱵᱟᱠᱚ ᱧᱟᱢᱚᱜ ᱠᱟᱱᱟ ᱟᱫᱚ ᱱᱚᱣᱟ ᱫᱚ ᱵᱟᱹᱞᱤᱧ ᱪᱤᱱᱛᱟᱹ ᱞᱮᱜᱟᱣ ᱠᱟᱜ ᱛᱟᱦᱮᱸᱫ ᱟᱫᱚ ᱟᱵᱮᱱ ᱵᱮᱱ ᱞᱟᱹᱭ ᱠᱮᱫᱟ ᱟᱫᱚ ᱵᱟᱝ ᱠᱟᱹᱴᱤᱡ ᱫᱚᱞᱤᱧ ᱪᱤᱱᱛᱟᱹ ᱠᱮᱜ ᱜᱮᱭᱟ᱾
ᱦᱳᱭ ᱦᱳᱭ ᱪᱤᱱᱛᱟᱹ ᱫᱚ ᱫᱚᱨᱠᱟᱨ, ᱨᱟᱥᱟᱭᱚᱱᱤᱠ ᱥᱟᱨ ᱛᱚ ᱫᱚᱢᱮ ᱵᱮᱵᱷᱟᱨᱚᱜ ᱠᱟᱱᱟ ᱜᱳᱵᱚᱨ ᱛᱚ ᱞᱟᱦᱟ ᱛᱮᱫᱮ ᱵᱮᱵᱚᱦᱟᱨᱚᱜ ᱠᱟᱱ ᱛᱟᱦᱮᱸᱫ ᱱᱮᱛᱟᱨ ᱫᱚ ᱨᱟᱥᱟᱭᱚᱱᱤᱠ ᱥᱟᱨ ᱵᱮᱵᱚᱦᱟᱨᱚᱜ ᱠᱟᱱᱟ᱾
ᱵᱟᱝ ᱱᱮᱛᱟᱨ ᱫᱚ ᱵᱟᱠᱚ ᱵᱮᱵᱚᱦᱟᱨᱮᱫᱟ ᱜᱳᱵᱚᱨ ᱥᱟᱨ ᱫᱚ᱾ ᱚᱱᱟ ᱵᱟᱡᱟᱨ ᱠᱷᱚᱱ ᱠᱚ ᱠᱤᱨᱤᱧ ᱟᱹᱜᱩᱭᱫᱟ ᱟᱨ ᱦᱚᱨ ᱫᱚᱢ ᱠᱚ ᱮᱢᱟᱜ ᱠᱟᱱᱟ᱾
ᱦᱚᱨᱫᱚᱢ ᱠᱚ ᱮᱢᱟᱜ ᱠᱟᱱᱟ ᱦᱮᱸ, ᱟᱫᱚ ᱚᱱᱮ ᱠᱚ ᱞᱟᱹᱭᱮᱫ ᱯᱷᱚᱥᱚᱞ ᱵᱷᱟᱜ ᱦᱩᱭᱩᱜ ᱪᱚ ᱦᱩᱭ ᱞᱟᱹᱜᱤᱫ, ᱟᱨ ᱡᱮ ᱩᱱᱟᱹᱜ ᱡᱮ ᱠᱷᱚᱛᱤᱜ ᱠᱟᱱᱟ
ᱟ ᱦᱮᱸ, ᱟᱨ ᱢᱤᱫᱴᱮᱝ ᱠᱟᱛᱷᱟ ᱚᱱᱮ ᱟᱯᱮ ᱥᱮᱜ ᱫᱚ ᱪᱮᱫ ᱠᱟ ᱤᱭᱟᱹ ᱦᱮᱲᱦᱮᱫ ᱜᱮᱭᱟ ᱠᱚ ᱥᱮ ᱪᱮᱫᱠᱟ?
ᱵᱟ ᱟᱞᱮ ᱫᱚ ᱛᱤ ᱛᱮᱜᱮᱞᱮ ᱦᱮᱲᱮᱫᱟ, ᱦᱮᱲᱮᱡ ᱞᱮ ᱪᱟᱞᱟᱜ ᱜᱮᱭᱟ ᱟᱫᱚ
ᱦᱮᱸ, ᱵᱟᱝ ᱟᱫᱚ ᱦᱟᱱᱮ ᱚᱠᱟ ᱥᱮᱫ ᱪᱚ ᱟᱞᱮ ᱥᱮᱜ ᱟᱞᱮ ᱥᱩᱨ ᱥᱮᱜ ᱜᱮ, ᱚᱸᱰᱮ ᱫᱚ ᱦᱟᱱᱮ ᱤᱭᱟᱹ ᱜᱷᱟᱥᱢᱚᱨᱟ ᱠᱚ ᱮᱢᱟᱜ-ᱟ ᱢᱟ!
ᱚ ᱚ ᱦᱮᱸᱻ, ᱚᱱᱟ ᱫᱚᱞᱤᱧ ᱟᱸᱡᱚᱢ ᱠᱟᱫᱟ ᱟᱹᱞᱤᱧ ᱦᱚᱸ᱾ ᱤᱭᱟᱹᱭᱟᱠᱚ ᱪᱮᱫ ᱠᱚ ᱞᱟᱹᱭᱟ ᱡᱚᱠᱷᱚᱱ ᱠᱚ ᱦᱩᱲᱩ ᱠᱚᱵᱚ ᱨᱚᱦᱚᱭᱟ ᱥᱮ ᱨᱚᱦᱚᱭ ᱞᱟᱦᱟ ᱡᱚᱠᱷᱚᱱ ᱞᱟᱴᱟ ᱴᱟᱺᱰᱤ, ᱞᱟᱴᱟ ᱴᱟᱺᱰᱤ ᱠᱚ ᱪᱟᱞᱟᱜᱼᱟ,
ᱦᱳᱭ
ᱛᱚᱠᱷᱚᱱ ᱞᱤᱧ ᱧᱮᱞ ᱟᱠᱟᱫ ᱠᱚᱣᱟ ᱟᱹᱞᱤᱧ ᱥᱮᱫ ᱦᱚᱸ ᱜᱷᱟᱸᱥᱢᱚᱨᱟ ᱠᱚ ᱮᱢᱟᱜᱼᱟ᱾ ᱚᱱᱟ ᱟᱨᱚ ᱠᱷᱚᱛᱤ ᱠᱟᱨᱚᱠ ᱫᱟᱭ, ᱟᱨᱚ ᱠᱷᱚᱛᱤ ᱡᱤᱱᱤᱥ ᱠᱟᱱᱟ ᱡᱮ ᱡᱮᱞ ᱡᱟᱦᱟᱸᱭᱼᱼ ᱪᱷᱳᱴ
ᱟᱫᱚ ᱚᱱᱼᱼ ᱚᱱᱠᱟ ᱟᱨᱠᱤ ᱚᱱᱟ ᱠᱚᱠᱚ ᱮᱢᱟᱜ ᱜᱮᱭᱟ᱾ ᱟᱫᱚ ᱵᱟᱝ ᱟᱫᱚ ᱡᱚᱠᱷᱚᱱ ᱦᱟᱱᱮᱼᱼ
ᱠᱟᱱᱟᱢ
ᱡᱚᱠᱷᱚᱱ ᱦᱟᱱᱮ ᱦᱩᱲᱩ ᱠᱚ ᱵᱟᱝ ᱦᱩᱭᱩᱜᱼᱟ ᱟᱫᱚ ᱩᱱ ᱠᱚᱞᱮ ᱮᱸᱼᱼ ᱦᱩᱲᱩ ᱜᱮ ᱵᱟᱹᱱᱩᱜᱼᱟ᱾ ᱤᱭᱟᱹ ᱯᱮᱴᱮᱡ ᱜᱮ, ᱟᱫᱚ ᱩᱱᱟᱹᱜᱼᱼ
ᱪᱮᱫ ᱛᱮ ᱤᱥ ᱪᱤᱠᱟᱹᱛᱮ ᱜᱟᱱᱚᱜᱼᱟ᱾ ᱦᱳᱭ, ᱦᱳᱭ, ᱦᱳᱭ ᱦᱳᱭᱛᱚ᱾
ᱦᱳᱭ ᱚᱝᱠᱟ ᱟᱫᱚ, ᱦᱮᱲᱦᱮᱫ ᱛᱮ ᱛᱤᱱᱟᱹᱜ ᱵᱟᱝᱼᱼ ᱥᱚᱢᱳᱭ ᱞᱟᱜᱟᱜᱼᱟ᱾ ᱟᱫᱚ ᱤᱱᱟᱹ ᱞᱟᱹᱜᱤᱫ ᱦᱚᱸ ᱜᱷᱟᱥ ᱢᱟᱨᱟᱣ ᱪᱮᱫ ᱵᱮᱱ ᱞᱟᱹᱭᱟ᱾
ᱦᱮᱸ ᱜᱚᱡ ᱩᱛᱟᱹᱨᱟ ᱛᱚ, ᱚᱱᱟ ᱫᱚ ᱯᱩᱨᱟᱹ ᱜᱚᱡ ᱩᱛᱟᱹᱨᱚᱜᱼᱟ᱾ ᱡᱷᱩᱢᱟᱹ ᱩᱛᱟᱹᱨᱚᱜᱼᱟ ᱚᱱᱟ ᱫᱚ᱾
ᱦᱮᱸ ᱪᱮᱫ ᱦᱚᱸ ᱵᱟᱝ ᱛᱟᱦᱮᱱ ᱜᱮᱭᱟ᱾
ᱞᱟᱦᱟᱛᱮ ᱟᱹᱞᱤᱧ ᱫᱚ, ᱛᱤᱱᱟᱹᱜ ᱜᱚᱝᱜᱷᱟ ᱠᱚ ᱦᱟᱞᱟᱝ ᱞᱤᱧ ᱪᱟᱞᱟᱜ ᱛᱟᱦᱮᱸᱜ᱾ ᱡᱚᱠᱷᱚᱱ ᱠᱚ ᱥᱤᱭᱟ ᱛᱟᱭᱚᱢ, ᱛᱟᱭᱚᱢ ᱛᱮ ᱦᱟᱹᱠᱩ ᱠᱚ ᱛᱤᱱᱟᱹᱜ ᱠᱚ ᱧᱟᱢᱚᱜ ᱛᱟᱦᱮᱸᱜ᱾ ᱱᱮᱛᱟᱨ ᱫᱚᱼᱼ
ᱦᱮᱸ ᱵᱟᱵᱟ ᱨᱮ, ᱦᱟᱱᱮ ᱡᱟᱦᱟᱸᱭᱼᱼ ᱠᱷᱮᱛ ᱨᱮ ᱦᱟᱱᱮ ᱴᱟᱠᱴᱟᱨ ᱠᱚ ᱤᱫᱤ ᱠᱟᱫᱟ ᱵᱟᱠᱷᱟᱡ ᱫᱚ ᱤᱭᱟᱹ, ᱱᱮᱛᱟᱨ ᱴᱟᱠ ᱴᱟᱠᱴᱟᱨ ᱛᱤᱱᱟᱹᱜᱼᱼ ᱴᱟᱠᱴᱟᱨ ᱛᱮ ᱛᱤᱱᱟᱹᱜ ᱠᱚ ᱥᱤᱭ ᱫᱟᱠᱚ᱾
ᱦᱮᱸ ᱴᱟᱠᱴᱟ
ᱱᱟᱦᱮᱞ ᱫᱚ ᱟᱫ ᱪᱟᱵᱟᱭᱮᱱᱟ᱾ ᱴᱟᱠᱴᱟ ᱤᱭᱟᱹ ᱱᱟᱦᱮᱞ ᱫᱚ ᱟᱫ ᱪᱟᱵᱟᱭᱮᱱᱟ᱾
ᱦᱩᱸ, ᱦᱩᱸ ᱟᱜ ᱴᱷᱩᱲᱤ ᱴᱷᱮᱜ ᱟᱞᱮ ᱴᱷᱮᱱ ᱦᱚᱸ ᱵᱟᱹᱱᱩᱜᱼᱟ ᱚᱱᱟ ᱨᱮᱱ
ᱦᱳᱭ ᱴᱟᱠᱴᱟᱨ᱾ ᱦᱮᱸ ᱮᱱᱮ ᱜᱷᱚᱱᱴᱟᱭ ᱠᱚᱛᱚ ᱞᱤᱵᱮ, ᱱᱤᱱᱟᱹᱜ ᱠᱚ ᱞᱟᱹᱭ ᱜᱚᱫ ᱠᱟᱫᱟ᱾ ᱟᱫᱚᱼᱼ ᱦᱮᱸ, ᱥᱤ ᱜᱚᱜ ᱠᱟᱛᱟᱞᱮ ᱯᱮ᱾
ᱦᱮᱸ ᱥᱤ ᱜᱚᱜ ᱠᱟᱛᱟᱞᱮᱯᱮ ᱾ ᱟᱨ ᱛᱟᱦᱚᱞᱮ ᱟᱯᱮ ᱥᱮᱫ ᱫᱚ ᱛᱤᱱᱟᱹᱜ ᱠᱟᱛᱮ ᱢᱤᱱᱤᱴ?
ᱠᱩ ᱥᱤ ᱦᱚᱪᱚᱭᱟ ᱟᱞᱮ ᱥᱮᱫ ᱫᱚ᱾
ᱦᱮᱸᱻ
ᱵᱟᱨᱚ ᱴᱟ, ᱮᱠᱴᱟ ᱟᱫᱚ ᱦᱮᱸ᱾ ᱟᱫᱚ ᱴᱟᱠᱴᱟᱨ ᱫᱚ ᱟᱫᱚ ᱪᱮᱫᱠᱟ ᱦᱟᱱᱮ ᱦᱮᱸ, ᱪᱮᱫ ᱵᱮ ᱞᱟᱹᱭᱫᱟ?
ᱞᱟᱹᱭ ᱫᱟᱞᱤᱧ, ᱟᱵᱤᱱ ᱥᱮᱫ ᱫᱚ ᱛᱟᱞᱦᱮ ᱢᱤᱱᱤᱴ ᱨᱮ ᱛᱤᱱᱟᱹᱜ ᱠᱟᱛᱮᱫ ᱠᱚ ᱦᱟᱛᱟᱣ ᱜᱮᱭᱟ ᱵᱟᱲᱟᱭ ᱜᱮᱭᱟ ᱵᱮᱱ?
ᱵᱟᱝ ᱚᱱᱟ ᱠᱚᱫᱚ ᱵᱟᱹᱞᱤᱧ ᱵᱟᱲᱟᱭ ᱜᱮᱭᱟ᱾
ᱟᱨ ᱟᱞᱮ ᱥᱮᱫ ᱢᱟᱛᱚ ᱢᱤᱱᱤᱴ ᱨᱮᱜᱮ ᱯᱚᱸᱪᱤᱥ ᱴᱟᱠᱟ᱾
ᱵᱟᱵᱟ ᱨᱮ᱾
ᱟᱹᱰᱤ ᱟᱭᱢᱟ᱾ ᱦᱮᱸ ᱩᱱᱤ ᱴᱟᱠᱴᱟᱨ ᱢᱟᱞᱤᱠᱟᱜ ᱫᱚ ᱠᱚᱢ ᱞᱟᱵᱷ ᱦᱩᱭᱩᱜ ᱠᱟᱱ ᱛᱟᱭᱟ᱾
ᱦᱮᱸ ᱵᱟᱠᱷᱟᱡ ᱫᱚ, ᱟᱨ ᱩᱱᱤ ᱴᱟᱠᱴᱟᱨ ᱫᱚ ᱢᱟᱱᱮ ᱱᱤᱭᱟᱹ ᱵᱚᱨᱥᱟ ᱨᱮᱫᱚᱼᱼ ᱡᱩᱫᱤ ᱚᱱᱟ ᱴᱟᱠᱟ ᱠᱚ ᱡᱚᱢᱟᱣᱟᱭ ᱦᱟᱱᱮ ᱫᱚᱥ ᱛᱟᱞᱟ ᱵᱤᱞᱰᱤᱝ ᱜᱮ ᱦᱩᱭᱩᱜ ᱛᱟᱭᱟ᱾ ᱪᱮᱫᱟᱜ ᱞᱤᱧ ᱞᱟᱹᱭᱼᱼ ᱫᱟ᱾ ᱟᱫᱚ ᱚᱱᱮ ᱢᱟᱱᱮ ᱴᱟᱠᱴᱟᱨ ᱦᱮᱸ᱾ ᱴᱟᱠᱴᱟᱨ ᱯᱷᱟᱸᱠᱟ ᱛᱟᱦᱮᱸ ᱨᱮᱱᱟᱜ ᱡᱳᱼᱼ
ᱦᱩᱸ, ᱦᱩᱸ᱾
ᱴᱟᱠᱴᱟᱨ ᱯᱷᱟᱸᱠᱟ ᱛᱟᱦᱮᱸ ᱨᱮᱱᱟᱜ ᱡᱚ ᱡᱚᱠᱷᱚᱱ ᱛᱚᱠᱷᱚᱱᱼᱼ ᱠᱷᱚᱱ ᱜᱮ, ᱧᱤᱫᱟᱹ ᱵᱟᱨᱚ ᱴᱟ ᱦᱚᱸ ᱯᱷᱳᱱ ᱠᱮᱫᱟᱭ ᱴᱟᱠᱴᱟᱨ᱾ ᱡᱮ ᱦᱮᱸ ᱱᱤᱛᱚᱜ ᱫᱚ ᱯᱷᱨᱤ ᱢᱤᱱᱟᱹᱧᱟ ᱦᱮᱸ ᱱᱤᱛᱚᱜ ᱫᱚ ᱯᱷᱤᱨᱤ ᱢᱤᱱᱟᱹᱧᱟ ᱦᱤᱡᱩᱜ ᱢᱮ ᱟᱫᱚ ᱡᱟᱦᱟᱸᱭᱟᱜ ᱠᱷᱮᱛ ᱩᱱᱤ ᱫᱚ ᱟᱫᱚ ᱚᱸᱰᱮ ᱫᱚ ᱪᱟᱞᱟᱜ ᱞᱟᱜᱼᱟ ᱟᱫᱚ ᱥᱮ ᱟᱫᱚ ᱵᱤᱧ ᱠᱚ ᱛᱟᱦᱮᱸ ᱦᱚᱪᱚᱱ ᱧᱤᱫᱟᱹ ᱟᱨ ᱡᱟᱦᱟᱸ ᱪᱤᱞᱤ ᱠᱚ ᱛᱟᱦᱮᱸ ᱦᱚᱪᱚᱱ ᱾ ᱟᱫᱚ ᱚᱱᱮ ᱵᱟᱝ ᱪᱟᱞᱟᱣ ᱞᱮᱱ ᱜᱮᱧ ᱥᱤ ᱠᱟᱹᱛᱤᱧᱟᱭ᱾
ᱦᱮᱸ ᱟᱨ ᱟᱭᱟᱹ ᱚᱠᱟᱨᱮᱢ ᱧᱟᱢᱟ ᱟᱫᱚ ᱜᱟᱯᱟᱭ ᱦᱤᱡᱩᱜᱼᱟ ᱥᱮ ᱥᱮ ᱵᱟᱭ ᱦᱤᱡᱩᱜᱼᱟ ᱚᱱᱟ ᱠᱚᱦᱚ ᱧᱮᱞᱟᱢ
ᱩᱱᱤ ᱦᱚᱸ ᱚᱝᱠᱟ ᱜᱮ ᱞᱟᱹᱭᱟᱭ ᱩᱱᱤ ᱦᱚᱸ ᱴᱟᱠᱴᱟᱨ ᱵᱟᱞᱟ ᱦᱚᱸ ᱚᱱᱠᱟᱜᱮ ᱞᱟᱹᱭᱟᱭ ᱛᱮᱦᱤᱧ ᱠᱷᱟᱱ ᱦᱮᱸ ᱵᱟᱠᱷᱟᱡ ᱫᱚ ᱦᱚᱲᱟᱜ ᱤᱧ ᱪᱟᱞᱟᱜᱼᱟ, ᱜᱟᱯᱟ ᱫᱚ ᱜᱟᱯᱟ ᱫᱚ ᱤᱭᱟᱹ
ᱢᱟᱹᱞᱤᱠ ᱫᱚ ᱵᱚᱛᱚᱨ ᱛᱮᱜᱮᱢ ᱪᱟᱞᱟᱜᱼᱟ᱾
ᱦᱳᱭ ᱟᱨ ᱮ ᱞᱟᱹᱭ ᱟᱭ ᱤᱧᱟᱹᱜ ᱠᱷᱮᱛ ᱠᱷᱟᱹᱛᱤᱨ ᱠᱤ ᱟᱨᱚ ᱜᱟᱹᱰᱤ ᱟᱹᱜᱩᱭᱟᱭ᱾
ᱦᱮᱸ ᱟᱜᱩᱭᱟᱭ ᱠᱤ ᱦᱩᱸ ᱾
ᱚᱱᱠᱟᱱ ᱡᱟ ᱴᱟᱠᱴᱟᱨ ᱛᱮᱠᱚ ᱥᱮ ᱦᱮᱸ
ᱢᱮᱨᱚᱢ ᱰᱟᱝᱨᱤ ᱠᱚ ᱢᱮᱱᱟᱜ ᱠᱚᱣᱟ ᱥᱮ ᱵᱟᱝᱟ ᱟᱯᱮ ᱨᱮᱱ ᱫᱚ ᱛᱟᱦᱚᱞᱮ
ᱟᱞᱮ ᱢᱮᱱᱟᱜ ᱠᱚᱜᱮᱭᱟ ᱟᱨᱠᱤ ᱜᱟᱹᱭ ᱠᱚ ᱛᱚᱣᱟ ᱠᱷᱟᱹᱛᱤᱨ ᱫᱚᱦᱚ ᱦᱩᱭ ᱠᱟᱱᱟ ᱰᱟᱹᱝᱨᱤ ᱫᱚ ᱵᱟᱹᱱᱩᱜ ᱠᱚᱣᱟ ᱟᱹᱠᱷᱨᱤᱧ ᱦᱩᱭ ᱠᱟᱱᱟ, ᱟᱫᱚ ᱚᱱᱮ ᱟᱫᱚ ᱴᱟᱠᱴᱟᱨ ᱜᱮᱛᱚ ᱠᱟᱹᱢᱤ ᱠᱟᱜ ᱠᱟᱱᱟᱭ ᱟᱫᱚ ᱦᱮᱸ‌᱾ ᱟᱠᱷᱨᱤᱧ ᱦᱩᱭ ᱟᱠᱟᱱᱟ ᱰᱟᱝᱨᱤ ᱫᱚ ᱜᱟᱹᱭ ᱢᱮᱫ
ᱪᱟᱥ ᱠᱷᱟᱹᱛᱤᱨ ᱛᱮᱜᱮ ᱦᱮᱸ ᱪᱟᱥ ᱠᱷᱟᱹᱛᱤᱨ ᱛᱮᱜᱮ ᱫᱚᱦᱚ ᱟᱫᱚ ᱪᱮᱫ ᱵᱮᱱ ᱞᱟᱹᱭᱟ ᱴᱟᱠᱴᱟᱨ ᱜᱮ ᱡᱚᱛᱚ ᱠᱟᱱᱟ᱾
ᱦᱳᱭ᱾ ᱟᱨ ᱱᱮᱛᱟᱨ ᱫᱚ ᱟᱫᱚ ᱦᱚᱲ ᱦᱚᱸᱠᱚ ᱟᱥᱠᱮᱛ ᱪᱟᱵᱟᱭᱮᱱᱟ ᱠᱚ᱾
ᱦᱮᱸᱻ ᱟᱥᱠᱮᱛᱚᱜ ᱠᱟᱱ ᱜᱮᱭᱟ ᱠᱚ ᱦᱩᱸ᱾
ᱦᱩᱸ ᱟᱞᱮ ᱜᱟᱹᱰᱤ ᱛᱟᱦᱮᱱᱛᱮ ᱚᱠᱚᱭ ᱴᱟᱠᱴᱟᱨ ᱛᱮ ᱤᱭᱟᱹ ᱚᱠᱚᱭ ᱴᱟᱠᱴᱟᱨ ᱛᱟᱦᱮᱱ ᱛᱮ ᱚᱠᱚᱭ ᱦᱟᱱ ᱱᱟᱦᱮᱞ ᱞᱮ ᱡᱚᱴ ᱡᱚᱴᱮᱜ ᱵᱟᱲᱟᱭᱟ᱾ ᱦᱸᱩ,
ᱦᱳᱭ ᱾
ᱟᱨ ᱵᱟᱵᱟ ᱦᱚᱸ ᱵᱚᱭᱚᱥ ᱠᱟᱱᱟᱭ ᱟᱨ ᱫᱟᱫᱟ ᱦᱚᱸ ᱚᱱᱠᱟ ᱟᱥᱠᱮᱛᱚᱜ ᱟᱭ ᱾
ᱦᱮᱸ ᱦᱳᱭ ᱦᱳᱭ ᱚᱱᱟ ᱜᱮᱛᱚ ᱡᱟᱞᱟ ᱫᱚ ᱾
ᱦᱳᱭ᱾
ᱛᱵᱩ ᱥᱮᱫᱟᱭ ᱨᱮᱱ ᱦᱚᱲ ᱫᱚᱠᱚ ᱥᱤᱭᱮᱫ ᱛᱟᱦᱮᱸᱫ, ᱱᱤᱛᱚᱜ ᱱᱤᱛᱚᱜ ᱟᱨᱚ ᱩᱱᱠᱩᱛᱚᱢᱟ ᱥᱤᱜᱮ ᱫᱚᱢᱮ ᱠᱚ ᱞᱟᱸᱜᱟᱜ᱾
ᱦᱮᱸ ᱞᱟᱦᱟ ᱛᱮ ᱛᱤᱱᱟᱹᱜ ᱢᱚᱡᱽ ᱵᱟᱠᱚ ᱵᱟᱲᱟᱭᱼᱟ ᱞᱟᱦᱟᱛᱮ ᱛᱤᱱᱟᱹᱜ ᱢᱚᱡᱽ ᱦᱟᱱᱮ ᱠᱷᱮᱫ ᱵᱚᱨᱥᱟ ᱫᱤᱱ ᱫᱚ ᱫᱟᱜᱟᱭ ᱟᱨ ᱱᱚᱛᱮ ᱦᱟᱱᱮ ᱠᱷᱮᱛ ᱥᱮᱜ ᱩᱰᱩᱩᱜ ᱢᱟᱱᱮ ᱜᱮ ᱦᱟᱱ ᱦᱟᱱᱮ ᱦᱟᱹᱱᱤ ᱢᱟᱱᱮ ᱥᱤ ᱠᱟᱱᱟᱭ ᱦᱟᱹᱱᱤ ᱱᱟᱹᱭ ᱥᱤ ᱢᱟᱱᱮ ᱚᱱᱟ ᱟᱨᱠᱤ ᱟᱸᱡᱚᱢ ᱦᱚᱸ ᱪᱮᱫ ᱢᱚᱸᱡᱽ ᱵᱩᱡᱷᱟᱹᱜ ᱛᱟᱦᱮᱸᱜ᱾
ᱦᱮᱸ ᱦᱮᱸ ᱦᱮᱸ ᱱᱮᱛᱟᱨ ᱫᱚ ᱵᱟᱹᱱᱩᱜᱼᱟ, ᱛᱟᱦᱚᱞᱮ ᱱᱤᱛᱳᱜ ᱜᱮ ᱱᱚᱝᱠᱟ ᱛᱟᱦᱞᱮ ᱛᱟᱦᱞᱮ ᱦᱟᱯᱮᱱ ᱫᱤᱱ ᱫᱚ ᱛᱟᱦᱚᱞᱮ ᱪᱮᱠᱟᱭ ᱟᱠᱚ? ᱡᱚᱛᱚᱜᱮ ᱨᱚᱦᱚᱭ ᱦᱚᱸ ᱨᱚᱦᱚᱭᱚᱜᱼᱟ ᱟᱨ ᱥᱤ ᱥᱟᱶ ᱥᱟᱶ ᱛᱮᱜᱮ ᱨᱚᱦᱚᱭᱚᱜᱼᱟ᱾
ᱟᱨ ᱱᱮᱛᱟᱨ ᱠᱷᱮᱛ ᱢᱮ ᱩᱰᱩ ᱞᱮᱠᱷᱟᱱ ᱦᱟᱱᱟ ᱨᱮ ᱦᱟᱱᱟᱱᱟ ᱠᱷᱮᱛ ᱨᱮ ᱦᱮᱱ ᱴᱟᱠᱴᱟᱨ ᱥᱟᱰᱮ ᱠᱟᱱ ᱦᱟᱱᱟ ᱠᱷᱮᱛᱨᱮ ᱥᱟᱰᱮ ᱠᱟᱱ ᱴᱟᱠᱴᱟᱨ ᱦᱳᱭ᱾ ᱢᱟᱱᱮ ᱟᱫᱚ ᱰᱟᱹᱝᱨᱤᱭᱟᱜ ᱤᱭᱟᱹ ᱫᱚ ᱵᱟᱵᱮᱱ ᱟᱸᱡᱚᱢᱟ᱾
ᱵᱟᱹᱱᱩᱜᱼᱟ ᱵᱟᱹᱱᱩᱜᱼᱟ ᱪᱤᱠᱟᱹᱛᱮ ᱟᱫᱚ ᱜᱚᱵᱚᱨ ᱥᱟᱨ ᱫᱚ ᱦᱩᱭᱩᱜᱼᱟ?
ᱦᱳᱭ ᱦᱮᱸ ᱰᱟᱝᱨᱤ ᱜᱮ ᱦᱮᱸ ᱵᱟᱠᱷᱟᱱ ᱾ ᱰᱟᱝᱨᱤ ᱜᱮ ᱮᱭᱳ ᱡᱚᱛᱚ ᱠᱤᱪᱷᱩ ᱰᱟᱹᱝᱨᱤ ᱜᱮ ᱞᱟᱦᱟ ᱦᱚᱛᱚ ᱠᱚ ᱛᱟᱦᱮᱸᱜ ᱠᱟᱱᱟ ᱠᱚ ᱡᱚᱛᱚ ᱠᱤᱪᱷᱩ ᱾ ᱱᱮᱛᱟᱨ ᱫᱚ ᱰᱟᱹᱝᱨᱤᱭᱟᱜ ᱠᱚᱱᱚ ᱫᱟᱢ ᱜᱮ ᱵᱟᱹᱱᱩᱜᱼᱟ ᱾
ᱵᱟᱹᱱᱩᱜᱼᱟ ᱱᱮᱛᱟᱨ ᱢᱟᱛᱚ ᱥᱚᱨᱠᱟᱨ ᱟᱨᱚᱭ ᱞᱟᱹᱭᱮᱫ ᱡᱮ ᱮ ᱰᱟᱝᱨᱤ ᱢᱟᱹᱝᱨᱤ ᱫᱚ ᱵᱟᱝ ᱜᱟᱱᱚᱜᱼᱟ ᱟᱹᱷᱨᱤᱧ ᱵᱟᱝ ᱜᱟᱱᱚᱜᱼᱟ ᱛᱟᱞᱦᱮ ᱪᱮᱠᱟᱭᱟ ᱵᱮᱱ ᱵᱟᱝ ᱥᱮ?
ᱦᱮᱸ ᱾
ᱟᱫᱚ ᱪᱟᱹᱥᱤ ᱠᱚᱫᱚ ᱠᱟᱹᱴᱤᱡ ᱠᱚ ᱞᱚᱥᱚᱜ ᱠᱟᱱ ᱜᱮᱭᱟ ᱾ ᱡᱟᱦᱟᱸᱭ ᱠᱚᱨᱮᱱ ᱵᱟᱱᱩᱜ ᱠᱚᱣᱟ ᱡᱟᱦᱟᱸᱭ ᱠᱚᱨᱮᱱ ᱢᱮᱱᱟᱜ ᱠᱚᱣᱟ ᱟᱠᱷᱨᱤᱧ ᱦᱚᱸ ᱵᱟᱠᱚ ᱫᱟᱲᱮᱭᱟᱠᱚ ᱠᱟᱱᱟ ᱥᱮ ᱾
ᱦᱳᱭ ᱡᱟᱦᱟᱸ ᱢᱚᱱᱮ ᱠᱟᱜ ᱵᱮᱱ ᱚᱱᱟ ᱛᱮᱜᱮ ᱞᱟᱡ ᱥᱚᱝᱥᱟᱨ ᱠᱚ ᱪᱟᱹᱞᱩᱭ ᱛᱟᱠᱚᱣᱟ ᱾
ᱦᱩᱸ ᱦᱩᱸ ᱯᱟᱹᱭᱠᱟᱹᱨ ᱠᱚᱫᱚ ᱧᱮᱞ ᱠᱚᱵᱮᱱ ᱥᱮ ᱩᱝᱠᱩ ᱚᱱᱟ ᱛᱮᱜᱮ ᱠᱚ ᱡᱚᱢᱟ ᱠᱚ ᱾
ᱡᱚᱛᱚ ᱦᱚᱲᱟᱜ ᱜᱮᱛᱚ ᱵᱤᱵᱷᱤᱱᱱᱚ ᱵᱤᱵᱷᱤᱱᱱᱚ ᱵᱮᱵᱽᱥᱟ ᱠᱟ ᱠᱟᱛᱮᱜ ᱜᱮ ᱥᱮ ᱥᱚᱝᱥᱟᱨ ᱨᱮ ᱫᱚᱠᱚ ᱪᱟᱹᱞᱩᱭ ᱜᱮᱭᱟ ᱾ ᱚᱠᱚᱭ ᱫᱚ ᱪᱟᱥᱟ ᱚᱠᱚᱭ ᱫᱚ ᱵᱮᱵᱥᱟᱭᱟ ᱚᱝᱠᱟ ᱠᱟᱛᱮᱫ ᱜᱮᱛᱚ ᱢᱟᱹᱱᱢᱤ ᱫᱚ ᱵᱟᱧᱪᱟᱣ ᱠᱚ ᱛᱟᱦᱮᱱᱟ ᱾
ᱦᱳᱭ ᱾
ᱟᱫᱚ ᱚᱱᱟ ᱦᱚᱭ ᱞᱟᱹᱭ ᱫᱟᱭ ᱡᱮ ᱦᱮᱸ ᱦᱮᱸ ᱾ ᱞᱮᱫᱟᱭ ᱟᱠᱷᱨᱤᱧ ᱵᱟᱝ ᱜᱟᱱᱚᱜᱼᱟ ᱢᱟ ᱾
ᱦᱮᱸ ᱾
ᱟᱨᱚ ᱵᱮᱱ ᱟᱸᱡᱚᱢ ᱠᱟᱫᱟ ᱚᱱᱮ ᱞᱟᱹᱭ ᱫᱟᱭ ᱡᱮ ᱯᱚᱱᱱᱚᱱ ᱨᱮ ᱯᱚᱱᱮᱨᱚ ᱵᱚᱪᱷᱚᱨ ᱥᱮ ᱪᱮᱫ? ᱰᱟᱹᱝᱨᱤ ᱯᱚᱱᱮᱨᱚ ᱵᱚᱪᱷᱚᱨ ᱦᱩᱭ ᱠᱟᱛᱮᱫ ᱟᱹᱠᱷᱨᱤᱧ ᱥᱮ ᱪᱮᱫ?
ᱵᱟᱵᱟᱨᱮ ᱟᱡᱚᱵ ᱜᱚᱞᱯᱷᱚ ᱛᱚ ᱚᱱᱟ ᱫᱚ ᱵᱟᱞᱤᱧ ᱟᱡᱚᱢ ᱠᱟᱜ ᱛᱟᱦᱮᱸ ᱟᱹᱵᱤᱱ ᱴᱷᱮᱱ ᱜᱮᱞᱤᱧ ᱟᱸᱡᱚᱢ ᱠᱮᱫᱟ᱾
ᱚᱸ ᱦᱮᱸ ᱚᱝᱠᱟ ᱞᱤᱧ ᱟᱸᱡᱚᱢᱮᱫ ᱛᱟᱦᱮᱸᱫ ᱾ ᱟᱫᱚ ᱚᱝᱠᱟ ᱯᱚᱱᱮᱨᱚ ᱵᱚᱪᱷᱚᱨ ᱦᱩᱭ ᱠᱟᱛᱮᱫ ᱟᱹᱠᱷᱨᱤᱧ, ᱟᱫᱚ ᱪᱮᱫ ᱜᱮᱨᱮᱱᱴᱤ ᱩᱱᱤ ᱯᱚᱱᱮᱨᱚ ᱩᱱᱤ ᱰᱟᱝᱨᱤ ᱥᱮ ᱯᱚᱱᱮᱨᱚ ᱵᱚᱪᱷᱚᱨ ᱨᱮ ᱛᱟᱦᱮᱱᱟ ᱟᱹᱰᱤ ᱦᱚᱲ ᱜᱮᱥᱮ ᱢᱤᱦᱩ ᱠᱷᱚᱱ ᱜᱮᱠᱚ ᱦᱟᱛᱟᱣ ᱠᱚᱜᱮᱭᱟ᱾
ᱦᱩᱸ ᱦᱩᱸ ᱦᱩᱸ ᱾
ᱦᱳᱭ ᱾
ᱦᱩᱸ ᱾
ᱟᱫᱚ ᱚᱱᱠᱟ ᱪᱮᱫ ᱵᱮᱱ ᱞᱟᱹᱭᱟ?
ᱚᱱᱠᱟᱭ ᱤᱭᱟᱹᱫᱟ ᱥᱚᱝ ᱥᱚᱨᱠᱟᱨ ᱦᱚᱸ ᱟᱨ ᱤ ᱥᱤᱠᱠᱷᱟ ᱥᱤᱠᱠᱷᱟ ᱨᱮᱱᱟᱜ ᱵᱮᱱ ᱧᱮᱞ ᱮᱫᱟ ᱛᱚ᱾
ᱥᱤᱠᱠᱷᱟ ᱨᱮᱱᱟᱜ ᱛᱚ ᱟᱫᱚ ᱟᱞᱚᱵᱮᱱ ᱞᱟᱹᱭ ᱟᱹᱰᱤ ᱦᱟᱦᱟᱲᱟᱜ ᱜᱮᱵᱮᱱ ᱵᱩᱡᱷᱟᱹᱣ ᱠᱮᱭᱟ ᱾
ᱦᱳᱭ, ᱩᱱᱤ ᱛᱚ ᱥᱤᱠᱠᱷᱟ ᱢᱚᱱᱛᱨᱤ ᱤᱭᱟᱹ ᱯᱟᱞᱴᱟᱣ ᱱᱟᱭ᱾
ᱦᱩᱸ ᱵᱷᱟᱜᱮ ᱠᱟᱫᱮᱭᱟ ᱠᱚ ᱯᱟᱞᱴᱟᱣ ᱠᱟᱫᱮᱭᱟ ᱠᱚ ᱾ ᱟᱫᱚ ᱪᱮᱫ ᱵᱮᱱ ᱞᱟᱹᱭᱟ ᱩᱱᱤ ᱢᱟᱛᱚ ᱠᱚ ᱯᱟᱞᱴᱟᱣ ᱠᱮᱫᱮ ᱟᱨᱚ ᱦᱟᱸᱜ ᱠᱷᱟᱱ ᱡᱟᱦᱟᱸᱭ ᱦᱤᱡᱩᱜᱼᱟᱭ
ᱦᱮᱸ, ᱦᱳᱭ ᱩᱱᱤ ᱟᱨᱚ ᱪᱮᱫ ᱠᱟᱱᱟᱭ? ᱢᱟᱱᱮ ᱱᱤᱭᱟᱹ ᱨᱮᱱᱟᱜ ᱫᱚ ᱤᱭᱟᱹ ᱫᱚ ᱟᱞᱚᱵᱮᱱ ᱞᱟᱹᱭᱟ ᱡᱮ ᱵᱷᱟᱞᱮ ᱥᱤᱠᱠᱷᱟ ᱢᱚᱱᱛᱨᱤ ᱦᱮᱡ ᱮᱱᱟᱭ, ᱵᱷᱟᱞᱮ ᱵᱷᱟᱞᱮ ᱠᱤ ᱪᱩ ᱦᱩᱭᱩᱜᱼᱟ ᱚᱱᱟ ᱨᱮᱱᱟᱜ ᱜᱮᱨᱮᱱᱴᱤ ᱫᱚ ᱚᱠᱚᱭ ᱦᱚᱸ ᱵᱟᱠᱚ ᱮᱢ ᱫᱟᱲᱮᱭᱟᱜᱼᱟ᱾
ᱵᱟᱝ ᱵᱟᱝ ᱵᱟᱠᱚ ᱮᱢ ᱫᱟᱲᱮᱭᱟᱜ-ᱟ᱾
ᱦᱩᱸ ᱚᱱᱠᱟ‌ ᱵᱟᱠᱚ ᱮᱢ ᱛᱤᱱᱟᱹᱜ ᱠᱚ ᱤᱭᱟᱹᱭ ᱮᱱᱟ᱾
ᱦᱩᱸ ᱟᱨᱵᱮᱱ ᱟᱸᱡᱚᱢᱮᱫ ᱜᱮᱭᱟ ᱛᱚ ᱦᱚᱜ ᱚᱭ ᱥᱟᱱᱛᱟᱞᱤ ᱛᱮ ᱵᱤᱮᱰ ᱪᱟᱹᱞᱩᱭᱱᱟ ᱪᱟᱹᱞᱩ ᱠᱮᱫᱟ ᱠᱚ ᱦᱟᱸᱜ, ᱟᱨ ᱥᱮ ᱟᱨ ᱠᱚ ᱞᱟᱹᱭᱫᱟ ᱥᱟᱱᱛᱟᱞᱤ ᱵᱳᱨᱰ ᱜᱚᱴᱷᱚᱱ ᱠᱚ ᱞᱟᱹᱭ ᱫᱟ ᱦᱮᱸ ᱥᱮ ᱟᱸᱡᱚᱢ ᱠᱟᱫᱟ ᱵᱮᱱ?
ᱦᱮᱸ ᱟᱸᱡᱚᱢ ᱟᱸᱡᱚᱢᱮᱫ ᱛᱟᱦᱮᱸᱞᱤᱧ ᱦᱮᱸ ᱦᱮᱸ ᱦᱮᱸ
ᱥᱟᱱᱛᱟᱞᱤ ᱵᱳᱨᱰ ᱜᱚᱴᱷᱚᱱ ᱡᱩᱫᱤ ᱦᱩᱭᱩᱜ ᱟᱥᱮ ᱡᱟᱦᱟᱸᱭ ᱥᱟᱱᱛᱟᱞᱤ ᱢᱤᱰᱤᱭᱟᱢ ᱢᱮᱱᱟᱜ ᱠᱚᱣᱟ ᱢᱟᱹᱭ ᱵᱟᱹᱵᱩ ᱛᱟᱠᱚ
ᱦᱮᱸ ᱦᱮᱸ ᱦᱮᱸ᱾
ᱩᱱᱠᱩ ᱢᱟᱹᱭ ᱵᱟᱹᱵᱩ ᱛᱟᱠᱚᱣᱟ ᱟᱹᱰᱤ ᱟᱹᱰᱤ ᱟᱹᱰᱤ ᱥᱩᱵᱤᱫᱷᱟᱜ ᱛᱟᱠᱚᱣᱟ ᱟᱹᱰᱤ ᱥᱩᱵᱤᱫᱷᱟ ᱩᱱ ᱫᱚ ᱥᱟᱱᱛᱟᱞᱮ ᱵᱳᱴ ᱜᱚᱴᱷᱚᱱ ᱞᱮᱠᱷᱟᱱ ᱟᱡᱚ ᱩᱱᱠᱩ ᱡᱟ ᱯᱩᱨᱟᱹ ᱛᱚ ᱟᱫᱚ ᱟᱹᱰᱤ ᱜᱟᱱ ᱢᱟᱹᱭ ᱵᱟᱵᱩ ᱛᱟᱠᱚᱣᱟ ᱨᱮᱸᱜᱮᱡ ᱱᱟᱪᱟᱨ ᱨᱮ ᱦᱚᱲ ᱠᱚ ᱪᱟᱹᱠᱨᱤ ᱵᱟᱹᱠᱨᱤ ᱦᱩᱭᱩᱜ ᱛᱟᱠᱚᱣᱟ᱾ ᱡᱩᱫᱤ ᱵᱳᱨᱰ ᱜᱚᱴᱷᱚᱱ ᱦᱩᱭᱩᱜ-ᱟ ᱦᱟᱸᱜ ᱠᱷᱟᱱ, ᱥᱟᱶᱛᱟᱞᱤ ᱫᱚ ᱡᱩᱫᱤ ᱯᱳᱭᱞᱳ ᱜᱚᱴᱷᱚᱱ ᱵᱷᱟᱜᱮ ᱜᱮ ᱠᱤᱱᱛᱩ ᱥᱟᱱᱛᱟᱞᱤ ᱜᱚᱴᱷᱚᱱ ᱵᱟᱹᱱᱩᱜ-ᱟ ᱵᱳᱰ ᱜᱚᱴᱷᱚᱱ ᱛᱟᱯᱚᱨ ᱚᱱᱟ ᱠᱷᱟᱹᱛᱤᱨ ᱛᱮᱜᱮ ᱵᱳᱭ ᱠᱚ ᱦᱚᱸ ᱵᱟᱹᱱᱩᱜ-ᱟ᱾ ᱟᱨ ᱪᱮᱫ ᱛᱮᱠᱚ ᱯᱟᱲᱦᱟᱜ-ᱟ ᱢᱟᱹᱭ ᱵᱟᱹᱵᱩ ᱛᱟᱠᱚ ᱟᱹᱰᱤ ᱟᱭᱢᱟ ᱠᱚᱥᱴᱚ ᱦᱩᱭᱩᱜ ᱠᱟᱱ ᱛᱟᱠᱚᱣᱟ᱾ ᱟᱫᱚ ᱦᱚᱸᱜ-ᱚᱭ ᱢᱚᱭᱱᱟ ᱢᱩᱨᱢᱩ ᱫᱚᱭ ᱡᱳᱨ ᱠᱟᱜ ᱜᱮᱭᱟ ᱦᱟᱸᱜ ᱠᱷᱟᱱ ᱚᱱᱟ ᱥᱟᱶ ᱥᱟᱶᱛᱮ ᱟᱵᱚ ᱠᱟᱹᱴᱤᱡ ᱢᱮᱱᱟᱜ ᱠᱚᱜᱮᱭᱟ, ᱛᱟᱦᱚᱸᱞᱮ ᱡᱩᱫᱤ ᱜᱮ ᱦᱩᱭᱩᱜ ᱠᱷᱟᱱ ᱟᱹᱰᱤ ᱟᱭᱢᱟ ᱵᱷᱟᱜᱮ-ᱟ ᱟᱹᱰᱤ ᱟᱭᱢᱟ
ᱦᱮᱸ ᱮᱸᱱᱰᱮᱠᱷᱟᱱ ᱫᱚ ᱥᱟᱱᱛᱟᱲᱤ ᱢᱟᱫᱽᱫᱷᱚᱢ ᱛᱮ ᱥ ᱥᱠᱩᱞ ᱠᱚ ᱦᱚᱸ ᱪᱟᱹᱞᱩᱜ-ᱟ ᱠᱚᱞᱮᱡᱽ ᱠᱚ ᱦᱚᱸ ᱪᱟᱹᱞᱩᱜ-ᱟ
ᱦᱮᱸ ᱦᱮᱸ ᱦᱮᱸ ᱦᱮᱸ ᱾
ᱟᱨ ᱱᱚᱝᱠᱟ ᱪᱟᱹᱠᱨᱤ ᱵᱟᱹᱠᱨᱤ ᱠᱚ ᱦᱚᱸ ᱠᱚ ᱧᱟᱢ ᱟᱠᱚ ᱾ ᱡᱟᱦᱟᱸ ᱢᱮᱜᱴᱮᱱ ᱟᱹᱨᱠᱤ ᱚᱱᱤᱥᱪᱚᱭᱚᱛᱟ ᱛᱟᱦᱮᱸᱜ ᱠᱟᱱᱟ ᱪᱟᱹᱠᱨᱤ ᱱᱤᱭᱮ ᱡᱮ ᱥᱟᱱᱛᱟᱲᱤ ᱯᱟᱲᱦᱟᱣ ᱠᱟᱛᱮ ᱛᱤᱱᱟᱹᱜ ᱵᱟᱝ ᱪᱟᱹᱠᱨᱤᱢ ᱧᱟᱢ ᱤᱱᱟᱹ ᱠᱟᱛᱷᱟ ᱡᱟᱦᱟᱸ ᱨᱟᱠᱟᱵ ᱠᱟᱱ ᱛᱟᱦᱮᱸᱜ ᱟᱹᱨᱠᱤ ᱤᱱᱟᱹ ᱵᱟᱝ ᱨᱟᱠᱟᱵ-ᱟ ᱾
ᱤᱱᱟᱹ ᱵᱟᱝ ᱨᱟᱠᱟᱵᱽ-ᱟ ᱟᱹᱰᱤ ᱦᱚᱲ ᱜᱮᱞᱤᱧ ᱟᱸᱡᱚᱢ ᱠᱟᱜ ᱠᱚᱣᱟ ᱱᱚᱝᱠᱟ ᱯᱟᱲᱦᱟᱣ ᱠᱚᱛᱚ ᱥᱟᱱᱛᱟᱲᱤ ᱛᱮ ᱪᱮᱫ ᱪᱚᱝ ᱦᱩᱭᱩᱜ ᱩᱝᱠᱟ ᱠᱚ ᱞᱟᱹᱭᱟ ᱠᱤᱱᱛᱩ ᱡᱟᱱᱟᱢ ᱯᱟᱨᱤᱥ ᱫᱚ ᱞᱟᱹᱠᱛᱤ ᱠᱟᱱᱟ ᱥᱮ ᱟᱵᱚᱣᱟᱜ ᱫᱚ ᱾
ᱟᱹᱰᱤᱜᱮ ᱦᱮᱸ ᱟᱹᱰᱤᱜᱮ ᱤᱭᱟᱹ, ᱡᱟᱱᱟᱢ ᱟᱲᱟᱝ ᱟ ᱱᱮ ᱦᱚᱲ ᱜᱮ ᱞᱟᱡᱟᱣ ᱟᱞᱤᱧ ᱞᱤᱧ ᱵᱩᱡ ᱜᱤᱭᱟ ᱢᱟᱱᱮ ᱡᱟᱱᱟᱢ ᱟᱲᱟᱝ ᱛᱮ ᱵᱟᱹᱞᱤᱧ ᱯᱟᱲᱦᱟᱣ ᱫᱟᱲᱮ ᱠᱟᱫᱟ ᱚᱱᱮ ᱤᱭᱟᱹ ᱚ ᱵᱷᱟᱵᱽ ᱛᱮ ᱟᱨᱠᱤ ᱥᱠᱩᱞ ᱠᱚ ᱚᱵᱷᱟᱵᱽ ᱛᱮ
ᱦᱮᱸ ᱟᱹᱞᱤᱧ ᱦᱚᱸ ᱚᱝᱠᱟ ᱟᱹᱞᱤᱧᱟᱜ ᱟᱹᱞᱤᱧᱟᱜ ᱦᱚᱸ ᱚᱝᱠᱟ ᱫᱚᱢᱮ ᱤᱪᱪᱷᱟᱹ ᱛᱟᱦᱮᱸ ᱠᱟᱱ ᱛᱟᱹᱞᱤᱧᱟ ᱠᱤᱱᱛᱩ ᱚᱱᱟ ᱟᱞᱤᱧ ᱥᱳᱨ ᱥᱳᱯᱩᱨ ᱵᱟᱹᱱᱩᱜ-ᱟ ᱛᱟᱦᱚᱸᱞᱮ ᱵᱟᱝᱞᱟ ᱜᱮ ᱯᱟᱲᱦᱟᱣ ᱠᱟᱫᱟᱞᱤᱧ ᱟᱹᱞᱤᱧ ᱦᱚᱸ ᱵᱟᱝᱞᱟ ᱛᱮᱸᱜᱮ ᱯᱟᱲᱦᱟᱣ ᱠᱟᱛᱮᱜ ᱦᱚᱜ-ᱚᱭ ᱞᱤᱧ ᱦᱮᱡ ᱠᱟᱱ ᱠᱤᱱ
ᱢᱮ ᱟᱹᱞᱤᱧ ᱦᱚᱸ ᱾
ᱟᱹᱞᱤᱧ ᱦᱚᱸ, ᱟᱹᱰᱤ ᱜᱟᱱ ᱜᱮ ᱤᱪᱪᱷᱟᱹ ᱛᱟᱦᱮᱸ ᱠᱟᱱ ᱛᱟᱹᱞᱤᱧᱟ ᱠᱤᱱᱛᱩ ᱤᱪᱪᱷᱟᱹ ᱛᱟᱦᱮᱸ ᱠᱟᱛᱮ ᱩᱯᱟᱹᱭ ᱵᱟᱹᱱᱩᱜ-ᱟ ᱾
ᱦᱳᱭ ᱦᱳᱭ, ᱟᱫᱚ ᱥᱩᱨ ᱥᱩᱯᱩᱨ ᱵᱟᱝ ᱛᱟᱦᱮᱸ ᱞᱮᱠᱷᱟᱱ ᱚᱠᱟ ᱨᱮᱫᱚ ᱵᱮᱱ ᱪᱟᱞᱟᱜ-ᱟ ᱢᱟ ᱥᱮ ᱵᱟᱝ
ᱚᱠᱟ ᱨᱮ ᱫᱚ ᱵᱮᱱ ᱪᱟᱞᱟᱜ-ᱟ ᱦᱮᱸ